ᱦᱮᱞᱳ ᱦᱮᱸ ᱜᱚᱝᱠᱮ ᱦᱳᱭ ᱡᱚᱦᱟᱨ ᱜᱮ ᱡᱚᱦᱟᱨ ᱜᱮ
ᱦᱮᱸ ᱟᱲᱟᱝ ᱠᱚ ᱟᱸᱡᱚᱢᱚᱜ ᱠᱟᱱ ᱜᱮᱭᱟ
ᱦᱳᱭ ᱦᱳᱭ ᱵᱮᱥ ᱜᱮ ᱟᱸᱡᱚᱢᱚᱜ ᱠᱟᱱᱟ
ᱟᱪᱪᱷᱟ ᱟᱲᱟᱝ ᱠᱷᱚᱱ ᱟᱸᱡᱚᱢᱚᱜ ᱠᱟᱱ ᱠᱷᱟᱱ ᱢᱟ ᱟᱹᱰᱤ ᱱᱟᱯᱟᱭ ᱱᱚᱝᱠᱟ ᱜᱮ ᱟᱸᱡᱚᱢ ᱞᱮᱱᱠᱷᱟᱱ ᱢᱩᱪᱟᱹᱫ ᱫᱷᱟᱹᱨᱤ ᱟᱹᱰᱤ ᱱᱟᱯᱟᱭ ᱵᱩᱡᱷᱟᱹᱜᱼᱟ ᱪᱮᱫᱮ ᱞᱮᱠᱟ ᱢᱮᱱᱟᱜ ᱵᱟᱲᱟ ᱯᱮᱭᱟ ᱛᱚᱵᱮ
ᱮᱠᱫᱚᱢ ᱱᱟᱯᱟᱭ ᱜᱮ ᱱᱟᱦᱟᱜ ᱟᱢᱜᱮ ᱪᱮᱫ ᱞᱮᱠᱟ ᱢᱮᱱᱟᱜ ᱵᱟᱲᱟ ᱯᱮᱭᱟ
ᱦᱩᱸ ᱟᱞᱮ ᱦᱚᱸ ᱱᱚᱜᱚᱭ ᱱᱤᱛᱜ ᱦᱟᱹᱵᱤᱡ ᱫᱚ ᱱᱟᱯ ᱱᱟᱯᱟᱭ ᱜᱮ ᱟᱨ ᱱᱟᱯᱟᱭ ᱜᱮᱵᱚᱱ ᱛᱟᱦᱮᱸ ᱞᱮᱱᱠᱷᱟᱱ ᱜᱮ ᱱᱟᱯᱟᱭ ᱦᱩᱭᱩᱜᱼᱟ ᱟᱨ ᱛᱚᱵᱮ ᱟᱯᱮ ᱥᱮᱫ ᱫᱟᱜ ᱡᱟᱹᱲᱤ ᱠᱚ ᱪᱮᱫ ᱞᱮᱠᱟ ᱫᱟᱜ ᱡᱟᱹᱲᱤ
ᱟᱨ ᱪᱟᱞᱟᱜ ᱠᱟᱱ ᱜᱮᱭᱟ ᱫᱟᱜ ᱡᱟᱹᱲᱤ ᱦᱚᱸ ᱦᱩᱭᱩᱜ ᱠᱟᱱ ᱜᱮᱭᱟ ᱫᱟᱜ ᱡᱟᱹᱲᱤ ᱦᱚᱸ ᱦᱩᱭ ᱫᱚ ᱦᱩᱭᱩᱜ ᱠᱟᱱ ᱜᱮᱭᱟ ᱟᱫᱚ ᱛᱤᱦᱤᱧ ᱫᱚ ᱵᱟᱭ ᱫᱟᱜ ᱠᱟᱫᱟ ᱟᱹᱭᱩᱵ ᱮ ᱫᱟᱜᱼᱟ ᱡᱟᱹᱱᱤᱡ
ᱟᱪᱪᱷᱟ ᱟᱫᱚ ᱟᱞᱮ ᱥᱮᱫ ᱮᱢ ᱧᱮᱞ ᱞᱮᱠᱷᱟᱱ ᱫᱚ ᱦᱚᱞᱟ ᱫᱚ ᱟᱹᱰᱤ ᱠᱟᱡᱟᱠ ᱜᱮ ᱫᱟᱜ ᱵᱟᱲᱟ ᱠᱮᱫᱟ ᱦᱚᱞᱟ ᱟᱹᱭᱩᱵ ᱫᱚ ᱵᱚᱞᱮ ᱯᱩᱨᱟᱹ ᱦᱚᱭᱟᱱᱛᱮ ᱦᱩᱰᱩᱨᱟᱱᱛᱮ ᱡᱷᱟᱴᱟᱥᱟᱱᱛᱮ ᱟᱫᱚ ᱛᱤᱦᱤᱧ ᱫᱷᱟᱹᱨᱤᱡ ᱱᱤᱛ ᱱᱚᱜᱚᱭ ᱟᱹᱣᱨᱤᱭ ᱫᱟᱜᱟ ᱦᱚᱞᱟ ᱢᱟᱫᱷᱮᱨ ᱫᱚ ᱟᱫᱚ ᱛᱮᱦᱤᱧ ᱫᱚ ᱟᱸᱡᱮᱞ ᱟᱠᱟᱣ ᱟᱠᱟᱫᱟᱭ ᱟᱫᱚ ᱚᱱᱠᱟ ᱜᱮ ᱦᱟᱸᱜ ᱟᱨᱦᱚᱸ ᱥᱚᱢᱚᱭ ᱨᱮ ᱫᱟᱜ ᱞᱮᱠᱷᱟᱡ ᱟᱞᱮᱥᱮᱫ ᱫᱚ ᱱᱚᱣᱟ ᱦᱚᱸ ᱢᱮᱱᱟᱜ ᱟᱠᱟᱫᱟ ᱡᱮ ᱱᱤᱛᱚᱜ ᱡᱩᱫᱤ ᱨᱟᱸᱜᱟᱧ ᱧᱚᱜ ᱫᱟᱜ ᱞᱮᱠᱷᱟᱱ ᱢᱤᱫ ᱫᱚᱢ ᱦᱟᱸ ᱨᱚᱦᱚᱭ ᱠᱚ ᱮᱦᱚᱵᱚᱜᱼᱟ ᱟᱫᱚ ᱟᱯᱮᱥᱮᱫ ᱪᱮᱫ ᱞᱮᱠᱟ ᱜᱟᱪᱷᱤ ᱠᱚ ᱟᱯᱷᱚᱨ ᱵᱟᱲᱟ ᱟᱠᱟᱫᱟ ᱠᱚ ᱥᱮ ᱵᱟᱠᱚ ᱟᱯᱷᱚᱨ ᱟᱠᱟᱫᱟ
ᱟᱯᱷᱚᱨ ᱟᱯᱷᱚᱨ ᱟᱯᱷᱚᱨ ᱵᱟᱲᱟᱣ ᱠᱟᱜ ᱞᱮ ᱢᱤᱫ ᱦᱟᱯᱛᱟ ᱜᱟᱱ ᱛᱟᱦᱮᱱ ᱞᱮᱱ ᱠᱷᱟᱡ ᱜᱮ ᱨᱚᱦᱚᱭ ᱦᱩᱭᱩᱜᱼᱟ
ᱟᱪᱪᱷᱟ ᱟᱹᱰᱤ ᱱᱟᱯᱟᱭ ᱟᱫᱚ ᱟᱞᱮ ᱥᱮᱫ ᱫᱚ ᱱᱮᱛᱟᱨ ᱫᱚ ᱤᱭᱩᱨᱤᱭᱟ ᱠᱚᱠᱚ ᱞᱟᱜᱟᱣᱟᱜ ᱠᱟᱱᱟ ᱟᱨ ᱛᱚᱵᱮ ᱟᱫᱚᱢ ᱟᱛ ᱟᱫᱚᱢ ᱡᱟᱭᱜᱟ ᱨᱮ ᱱᱚᱶᱟ ᱦᱚᱧ ᱧᱮᱞ ᱟᱠᱟᱫᱟ ᱡᱮ ᱚᱱᱟ ᱨᱚᱦᱚᱭ ᱮᱨ ᱠᱟᱛᱮ ᱠᱚ ᱤᱭᱟᱹᱭᱟ ᱪᱟᱥ ᱦᱩᱭᱩᱜᱼᱟ ᱮᱨ ᱦᱩᱲᱩ ᱠᱚ ᱪᱟᱥᱟ ᱟᱫᱚ ᱟᱞᱮᱥᱮᱫ ᱫᱚ ᱟᱞᱮᱥᱮᱫ ᱡᱚᱠᱷᱚᱱᱮᱢ ᱧᱮᱞᱟ ᱛᱟᱦᱮᱞᱮ ᱛᱮᱫ ᱦᱟᱸᱜ ᱚᱱᱟ ᱮᱨ ᱟᱠᱚ ᱯᱷᱤᱨ ᱜᱟᱹᱪᱷᱤ ᱵᱮᱱᱟᱜ ᱜᱟᱹᱪᱷᱤ ᱠᱚ ᱛᱩᱫᱟ ᱯᱷᱤᱨ ᱞᱚᱥᱚᱫ ᱠᱟᱛᱮᱸᱫ ᱟᱨᱦᱚᱸ ᱮᱴᱟᱜ ᱨᱮᱠᱚ ᱨᱚᱦᱚᱭᱟ ᱫᱟ ᱟᱯᱮ ᱥᱮᱫ ᱫᱚ ᱪᱮᱫ ᱞᱮᱠᱟ ᱢᱮᱱᱟᱜᱼᱟ ᱮᱨ ᱦᱩᱲᱩ ᱜᱮ ᱥᱮ ᱨᱚᱦᱚᱭ ᱦᱩᱲᱩ ᱵᱚᱞᱮ
ᱟᱨ ᱨᱚᱦᱚᱭ ᱦᱩᱲᱩ ᱨᱚᱦᱚᱭ ᱦᱩᱲᱩ ᱟᱯᱷᱚᱨ ᱠᱟᱜᱼᱟᱞᱮ ᱚᱱᱟᱞᱮ ᱛᱩᱫᱟ ᱛᱟᱱᱛᱮᱞᱮ ᱨᱚᱦᱚᱭ ᱩᱪᱟᱹᱲᱟ
ᱟᱪᱪᱷᱟ ᱟᱹᱰᱤ ᱟᱞᱮ ᱥᱮᱫ ᱦᱚᱸ ᱚᱱᱠᱟ ᱠᱟᱱ ᱜᱮᱭᱟ
ᱦᱩᱸ ᱦᱩᱸ
ᱟᱪᱪᱷᱟ ᱟᱹᱰᱤ ᱱᱟᱯᱟᱭ ᱟᱨ ᱱᱮᱛᱟᱨ ᱠᱟᱛᱮᱜ ᱱᱚᱣᱟ ᱦᱚᱸ ᱧᱮᱞᱚᱜᱚᱜ ᱠᱟᱱᱟ ᱡᱮ ᱩᱱᱠᱩ ᱥᱤᱭᱳᱜ ᱠᱚ ᱢᱮᱱ ᱠᱮᱭᱟ ᱵᱚᱞᱮ ᱰᱟᱹᱝᱨᱟ ᱠᱚ ᱠᱟᱰᱟ ᱠᱚᱥᱮ ᱨᱟᱲ ᱠᱚ ᱚᱱᱠᱟ ᱵᱟᱝ ᱞᱟᱜᱟᱜ ᱠᱟᱱᱟ ᱢᱮᱱ ᱠᱟᱛᱮᱸᱫ ᱫᱚ ᱵᱚᱞᱮ ᱜᱟᱹᱰᱤ ᱛᱮᱜᱮ ᱡᱟᱹᱥᱛᱤ ᱫᱚᱠᱚ ᱥᱤᱭᱟᱹᱜ ᱠᱟᱱᱟ ᱦᱮᱸ ᱟᱫᱚ ᱟᱯᱮᱥᱮᱫ ᱪᱮᱫ ᱞᱮᱠᱟ ᱚᱱᱠᱟ ᱵᱚᱞᱮ ᱜᱟᱹᱰᱤ ᱛᱮ ᱡᱟᱹᱥᱛᱤ ᱥᱮ ᱵᱚᱞᱮ ᱦᱚᱲ ᱜᱮᱠᱩ ᱥᱤᱭᱟᱜ ᱠᱟᱱᱟ
ᱦᱮᱸ ᱟᱞᱮ ᱥᱮᱡ ᱦᱚᱸ ᱜᱟᱹᱰᱤ ᱛᱮᱜᱮ ᱡᱟᱹᱥᱛᱤ ᱫᱚ
ᱦᱮᱸ ᱟᱹᱰᱤ ᱱᱟᱯᱟᱭ ᱟᱪᱪᱷᱟ ᱢᱟ ᱠᱟ ᱚᱱᱠᱟ ᱜᱮ ᱟᱞᱮ ᱥᱮ ᱦᱚᱸ ᱜᱟᱹᱰᱤ ᱡᱟᱹᱥᱛᱤ ᱜᱮ ᱦᱟᱸᱜ ᱜᱟᱹᱰᱤ ᱛᱮᱫᱚ ᱠᱩᱥᱤᱭ ᱠᱟᱱᱟ ᱢᱮᱱᱛᱮᱫ ᱫᱚ ᱵᱚᱞᱮ ᱰᱟᱹᱝᱨᱟ ᱠᱟᱰᱟ ᱠᱚᱫᱚ ᱟᱹᱰᱤ ᱠᱚᱢ ᱠᱚ ᱵᱮᱣᱦᱟᱨᱮᱫ ᱠᱚᱣᱟ ᱟᱫᱚ ᱵᱚᱞᱮ ᱚᱱᱟ ᱫᱚ ᱵᱟᱝ ᱠᱟᱱᱟ ᱮᱠᱟᱞ ᱠᱚ ᱟᱫ ᱪᱟᱵᱟᱣ ᱟᱠᱟᱱᱟ ᱚᱱᱠᱟ ᱫᱚ ᱵᱟᱝ ᱠᱟᱱᱟ ᱵᱚᱞᱮ ᱢᱮᱱᱟᱜ ᱠᱚᱜᱮᱭᱟ, ᱟᱨ ᱱᱟᱦᱮᱞ ᱛᱮᱦᱚᱸ ᱟᱨᱴ ᱠᱟᱛᱷᱟ ᱠᱚ ᱥᱤᱭᱮᱫ ᱠᱟᱱ ᱜᱮᱭᱟ ᱟᱫᱚ ᱟᱹᱰᱤ ᱠᱚᱢ ᱜᱮ ᱟ ᱟᱪᱪᱷᱟ ᱟᱨᱮ ᱟᱯᱮ ᱥᱮᱫ ᱛᱚᱵᱮ ᱚᱱᱟ ᱦᱩᱲᱩ ᱵᱟᱫ ᱠᱟᱛᱮᱸᱫ ᱟᱨ ᱪᱮᱫ ᱠᱚ ᱪᱟᱥ ᱵᱟᱲᱟᱭᱟ
ᱟᱨᱥᱮᱫ ᱪᱟᱥ ᱜᱮᱭᱟ ᱠᱚ ᱛᱮᱞ ᱠᱚᱠᱚ ᱪᱟᱥᱟ ᱥᱩᱨᱜᱡᱟ ᱠᱚ ᱪᱟᱥᱟ ᱟᱨᱦᱚᱸ ᱯᱟᱴ ᱠᱚ ᱪᱟᱥ ᱜᱮᱭᱟ ᱟᱹᱞᱩ ᱠᱚ ᱵᱮᱸᱜᱟᱲ ᱠᱚ ᱩᱛᱩ ᱡᱤᱱᱤᱥ ᱠᱚᱫᱚ ᱢᱟᱱᱮ ᱡᱚᱛᱚ ᱞᱮᱠᱟ ᱜᱮ ᱠᱚ ᱪᱟᱥᱟ
ᱟᱪᱪᱷᱟ ᱟᱨ ᱟᱞᱮ ᱥᱮᱫ ᱡᱚᱠᱷᱚᱱ ᱟᱞᱮᱥᱮᱫ ᱡᱚᱠᱷᱚᱱᱮᱢ ᱧᱮᱞᱟ ᱛᱚ ᱟᱞᱮ ᱥᱮᱫ ᱦᱚᱸ ᱡᱚᱛᱚ ᱞᱮᱠᱟᱜᱮ ᱦᱩᱲᱩ ᱠᱚ ᱪᱟᱥᱟ ᱛᱚ ᱚᱱᱟ ᱥᱟᱶ ᱥᱟᱶᱛᱮ ᱨᱟᱢᱵᱲᱟ ᱡᱩᱫᱤᱢ ᱧᱮᱞ ᱠᱟᱜ ᱠᱷᱟᱹᱡ ᱨᱟᱢᱲᱟ
ᱦᱳᱭ ᱦᱳᱭ ᱟᱞᱮ ᱦᱚᱸ ᱨᱟᱢᱲᱟ ᱠᱚ ᱦᱚᱲᱮᱡ ᱠᱚ ᱡᱚᱛᱚ ᱠᱚ ᱪᱟᱥ ᱜᱮᱭᱟ
ᱦᱮᱸ ᱟᱫᱚ ᱤᱱᱟᱹ ᱵᱟᱛ ᱦᱚᱸ ᱡᱚᱠᱷᱚᱱᱮᱢ ᱧᱮᱞᱟ ᱪᱳᱭᱛᱟᱞᱤ ᱮᱨᱚᱜᱚᱜᱼᱟ ᱪᱳᱭᱛᱟᱞᱤ ᱢᱮᱱ ᱠᱟᱛᱮᱫ ᱫᱚ ᱵᱷᱩᱴ ᱢᱟᱹᱥᱨᱤ ᱠᱤᱥᱟᱹᱨᱤ ᱨᱟᱦᱤᱲ ᱥᱮ ᱢᱮᱱᱠᱮᱭᱟ ᱜᱩᱦᱩᱢ ᱛᱩᱲᱤ ᱟᱨ ᱢᱩᱞᱟᱹᱠ ᱩᱱᱠᱩ ᱱᱚᱣᱟ ᱠᱚ ᱟᱹᱰᱤ ᱜᱮ ᱡᱳᱨ ᱛᱮᱞᱮ ᱪᱟᱥ ᱜᱮᱭᱟ ᱚᱱᱟ ᱪᱳᱭᱛᱟᱞᱤ ᱥᱚᱸᱜᱮ ᱛᱮᱜᱮ ᱟᱫᱚ ᱟᱯᱮᱥᱮᱫ ᱱᱚᱣᱟ ᱠᱩ ᱪᱟᱥ ᱜᱮᱭᱟᱥᱮᱵᱟᱝ ᱵᱟᱧᱞᱮᱜᱮᱭᱟ ᱵᱩᱰ, ᱢᱩᱥᱨᱤ, ᱠᱤᱥᱨᱤᱠ, ᱜᱩᱦᱩᱢ᱾
ᱦᱮᱸ ᱪᱟᱥ ᱜᱮᱭᱟ ᱪᱟᱥ ᱜᱮᱭᱟ ᱠᱚ ᱪᱟᱥ ᱜᱮᱭᱟ ᱠᱚ,
ᱟᱪᱪᱷᱟ ᱦᱮᱸ ᱟᱹᱰᱤ ᱱᱟᱯᱟᱭ ᱟᱨᱼᱼ ᱪᱟᱥ ᱞᱮᱠᱷᱟᱡ ᱜᱮ ᱵᱷᱟᱜᱤᱜᱼᱟ ᱟᱫᱚᱼᱼ
ᱦᱳᱭ
ᱱᱚᱣᱟ ᱱᱚᱰᱮᱧ ᱠᱩᱞᱤᱭ ᱮᱫ ᱢᱮᱛᱟ ᱞᱟᱝᱟ ᱡᱮ, ᱟᱯᱮ ᱥᱮᱫ ᱚᱱᱟ ᱯᱮᱸᱭᱟᱡ ᱥᱮ ᱟᱹᱞᱩ ᱠᱚ ᱱᱚᱣᱟ ᱠᱚ ᱪᱟᱥ ᱟᱥᱮ ᱵᱟᱝ?
ᱮᱠᱫᱚᱢ ᱪᱟᱥ ᱜᱮᱭᱟ ᱡᱚᱛᱚ ᱠᱚ ᱪᱟᱥᱟ,
ᱟᱪᱪᱷᱟ ᱟᱹᱞᱩ ᱨᱮᱦᱟᱸᱜ ᱚᱱᱟᱼᱼ ᱡᱩᱫᱤᱢ ᱪᱟᱥ ᱵᱟᱲᱟᱢ ᱧᱮᱞ ᱟᱠᱟᱫ ᱠᱚᱣᱟ ᱥᱮᱢ ᱪᱟᱥ ᱵᱟᱲᱟ ᱟᱠᱟᱫ ᱠᱷᱟᱡ ᱵᱚᱞᱮ ᱚᱱᱠᱟ ᱫᱟᱜᱼᱼ ᱤᱧ ᱧᱮᱞ ᱟᱠᱟᱫᱟ ᱵᱚᱞᱮᱠᱟ ᱠᱚ ᱵᱷᱤᱞᱤ ᱠᱟᱜ ᱵᱷᱤᱞᱤ ᱢᱮᱱ ᱠᱟᱛᱮᱫ ᱫᱚ ᱵᱚᱞᱮ ᱚᱱᱟ ᱪᱮᱛᱟᱱ ᱞᱟᱛᱟᱨ ᱨᱮ ᱛᱟᱦᱮᱱᱟ ᱵᱤᱞᱤ ᱠᱚ ᱵᱮᱱᱟᱣᱟ ᱚᱱᱟ ᱫᱟᱜ ᱯᱟᱥ ᱯᱟᱥ ᱛᱮ ᱪᱟᱞᱟᱜ ᱟᱨ ᱚᱱᱟ ᱫᱚ ᱵᱚᱞᱮ ᱚᱱᱟ ᱟᱹᱞᱩ ᱡᱮᱢᱚᱱ ᱵᱟᱝ ᱥᱮᱭᱟᱜ ᱚᱱᱮ ᱚᱱᱠᱟ ᱞᱟᱹᱜᱤᱫ ᱟᱫᱚ ᱟᱯᱮ ᱥᱮᱫ ᱦᱚᱸ ᱚᱱᱠᱟ ᱠᱚ ᱪᱟᱥ ᱟᱥᱮ ᱵᱟᱝ ᱪᱮᱫ ᱞᱮᱠᱟ,
ᱟᱞᱮ ᱥᱮᱫ ᱫᱚ ᱡᱟᱹᱥᱛᱤ ᱫᱚ ᱚᱱᱠᱟ ᱫᱚ ᱵᱟᱠᱚ ᱪᱟᱥᱼᱟ,
ᱦᱮᱸ
ᱫᱟᱜ ᱫᱟᱜ ᱵᱟᱠᱚ ᱞᱟᱜᱟᱣ ᱜᱮᱭᱟ ᱵᱚᱞᱮ ᱚᱱᱟ ᱜᱷᱩᱴᱼᱼ ᱛᱩᱞᱜᱤ ᱦᱩᱭᱩᱜᱼᱟ ᱡᱚᱛᱚ ᱫᱚ ᱫᱟᱜ ᱵᱟᱝ ᱵᱟᱝ ᱞᱟᱜᱟᱣ ᱵᱟᱝ ᱦᱩᱭᱩᱜᱼᱟ
ᱦᱩᱸ
ᱟᱪᱪᱷᱟ ᱚᱱᱠᱟ ᱠᱟᱱ ᱜᱮᱭᱟ ᱟᱫᱚ ᱟᱞᱮ ᱥᱮᱫ ᱦᱚᱸ ᱟᱹᱰᱤ ᱡᱟᱹᱥᱛᱤ ᱫᱟᱜ ᱠᱚ ᱞᱟᱜᱟᱣᱟᱜᱼᱟ ᱟᱫᱚ ᱫᱟᱜ ᱠᱚᱢ ᱨᱚᱲ ᱠᱮᱫ ᱠᱷᱟᱱ ᱱᱚᱣᱟᱧ ᱫᱤᱥᱟᱹ ᱫᱚ ᱟᱰᱤ ᱡᱟᱥᱛᱤ ᱫᱟᱜ ᱨᱮᱭᱟᱜ ᱦᱚᱸ ᱵᱮᱵᱚᱥᱛᱷᱟ ᱠᱚ ᱮᱢ ᱟᱠᱟᱫ ᱠᱚᱣᱟ ᱢᱮᱱ ᱠᱟᱛᱮᱫ ᱫᱚ ᱠᱩᱧ ᱠᱚ ᱮᱢ ᱟᱠᱟᱫ ᱠᱚᱣᱟ, ᱠᱩᱧ ᱠᱚ ᱢᱮᱛᱟᱜ ᱠᱟᱱᱟ ᱚᱱᱟ ᱥᱚᱨᱠᱟᱨ ᱠᱷᱚᱡ ᱜᱮ ᱟᱫᱚ ᱚᱱᱟ ᱛᱮ ᱟᱹᱰᱤ ᱱᱟᱯᱟᱭ ᱪᱟᱥ ᱵᱟᱥ ᱦᱩᱭᱩᱜ ᱡᱟᱢ ᱪᱟᱥ ᱵᱚᱞᱮ ᱵᱷᱩᱴ ᱢᱩᱥᱨᱤ ᱜᱩᱦᱩᱢ ᱛᱩᱲᱤ ᱥᱮ ᱟᱹᱞᱩᱼᱼ ᱠᱚ ᱥᱮ ᱵᱮᱸᱜᱟᱲ ᱠᱚ ᱦᱚᱸ ᱚᱱᱟ ᱛᱮ ᱟᱹᱰᱤ ᱱᱟᱯᱟᱭ ᱪᱟᱥ ᱦᱩᱭᱩᱜ ᱠᱟᱱᱟ, ᱟᱫᱚ ᱟᱯᱮ ᱥᱮᱫ ᱚᱱᱠᱟ ᱵᱟᱯᱮ ᱧᱟᱢ ᱵᱟᱲᱟ ᱟᱠᱟᱫᱼᱟ ᱡᱟᱦᱟᱱᱟᱜ ᱩᱱᱠᱩ ᱠᱩᱧ ᱠᱚ ᱥᱮ ᱥᱳᱞᱟᱨ ᱯᱮᱱᱮᱞ ᱠᱚ?
ᱚᱱᱠᱟᱱᱟᱜ ᱥᱩᱵᱤᱫᱷᱟ ᱵᱟᱞᱮ ᱧᱟᱢ ᱠᱟᱜᱼᱟ,
ᱟᱫᱷᱟ ᱥᱮᱞᱚ ᱠᱚᱦᱚᱸ ᱠᱚ ᱧᱟᱢ ᱵᱟᱲᱟ ᱟᱠᱟᱜ ᱜᱮᱭᱟ ᱟᱫᱚᱢ ᱟᱫᱚᱢ ᱦᱚᱲ ᱫᱚ ᱟᱫᱚᱢ ᱥᱮᱫ ᱫᱚ, ᱟᱯᱮ ᱥᱮᱫ ᱱᱟᱜ ᱥᱮᱞᱳ ᱦᱚᱸ ᱵᱟᱯᱮ ᱧᱟᱢ ᱵᱟᱲᱟ ᱠᱟᱜᱼᱟ,
ᱵᱟᱝ ᱵᱟᱝ ᱵᱟᱝ,
ᱟᱪᱪᱷᱟ ᱚᱱᱠᱟ ᱠᱟᱱ ᱜᱮᱭᱟ ᱡᱟᱭᱜᱟ ᱡᱟᱭᱜᱟ ᱛᱮ, ᱦᱩᱭᱩᱜ ᱜᱮᱭᱟ ᱟᱫᱚ ᱟᱞᱮ ᱥᱮᱫ ᱡᱚᱠᱷᱚ ᱱᱤᱧ ᱞᱟᱹᱭᱟ ᱛᱚ ᱟᱞᱮ ᱥᱮᱫ ᱚᱱᱠᱟ ᱫᱚ ᱵᱟᱞᱮ ᱧᱟᱢ ᱠᱟᱜᱼᱟ ᱡᱟᱦᱟᱸᱱᱟᱜ ᱫᱚ
ᱦᱮᱸ
ᱟᱫᱚ ᱟᱞᱮ‌ᱥᱮᱫ ᱫᱚ ᱚᱱᱟ ᱠᱩᱧ ᱟᱹᱰᱤ ᱡᱟᱹᱥᱛᱤ ᱠᱚ ᱧᱟᱢ ᱵᱟᱲᱟ ᱟᱠᱟᱜᱼᱟ ᱡᱮ ᱟᱯᱱᱟᱨᱟᱜ ᱪᱟᱥ ᱞᱟᱹᱜᱤᱫ ᱟᱞᱩ ᱵᱮᱸᱜᱟᱲ ᱡᱟᱜᱮ ᱦᱮᱸ ᱠᱩᱧ ᱚᱠᱟ ᱠᱚ ᱢᱮᱛᱟᱜ ᱠᱟᱱᱟ?
ᱟᱪᱪᱷᱟ ᱟᱪᱪᱷᱟ
ᱠᱩᱧ ᱠᱚᱫᱚ ᱟᱯᱮ ᱥᱮᱫ ᱫᱚ ᱢᱮᱱᱟᱜ ᱟᱥᱮ ᱵᱟᱹᱱᱩᱜᱼᱟ?
ᱢᱮᱱᱟᱜ ᱫᱚ ᱢᱮᱱᱟᱜ ᱵᱟᱲᱟᱭ ᱜᱮᱭᱟ
ᱦᱮᱸ ᱫᱟᱜ ᱯᱮ ᱧᱩ ᱵᱟᱲᱟᱭ ᱮᱫᱟ ᱥᱮ ᱪᱟᱥ ᱵᱟᱥ ᱞᱟᱹᱜᱤᱫ ᱜᱮ?
ᱫᱟᱜ ᱧᱩ ᱞᱟᱹᱜᱤᱫ ᱜᱮ ᱪᱟᱥ ᱵᱟᱥ ᱞᱟᱹᱜᱤᱫ ᱫᱚ ᱵᱟᱝ,
ᱟᱪᱪᱷᱟ ᱠᱩᱧ ᱨᱮᱭᱟᱜ ᱫᱟᱜ ᱯᱮ ᱧᱩᱭ ᱜᱚᱢᱠᱮ ᱟᱯᱮ ᱫᱚ,
ᱦᱮᱸ ᱩᱢᱩᱞᱮ ᱢᱮᱱᱟᱜ ᱜᱮᱭᱟ ᱮᱴᱟᱜ ᱠᱚᱠᱚ ᱧᱩᱭᱫᱟ ᱟᱞᱮ ᱫᱚ ᱞᱳᱠᱚ ᱨᱮᱭᱟᱜ ᱜᱮ ᱢᱮᱱᱟᱜ ᱛᱟᱞᱮᱭᱟ,
ᱚ ᱦᱮᱸ ᱛᱚᱫᱚ ᱠᱚᱨᱮ ᱜᱮ ᱥᱤᱵᱤᱞ ᱵᱩᱡᱷᱟᱹᱜᱼᱟ,
ᱦᱮᱸ ᱵᱚᱞᱮ ᱴᱱᱟᱠᱚᱴᱱᱚᱱ ᱦᱚᱲ ᱫᱚ ᱠᱩᱧ ᱫᱟᱜ ᱠᱚᱠᱚ ᱧᱩᱭ ᱮᱫᱟ,
ᱦᱩᱸ ᱠᱟᱥᱮ ᱰᱠᱚᱭ ᱵᱟᱱᱩᱜᱼᱟ ᱚᱱᱛᱮ ᱪᱤᱠᱟᱹᱭ ᱮᱱᱛᱮ᱾
ᱦᱩᱸ᱾
ᱠᱩᱧ ᱫᱟᱜ ᱦᱚᱸ ᱧᱩ ᱦᱩᱭᱩᱜ ᱜᱮᱭᱟ᱾
ᱠᱩᱧ ᱫᱟᱜ ᱦᱚᱸ ᱧᱩ ᱦᱩᱭᱩᱜ ᱜᱮᱭᱟ ᱦᱮᱸ᱾
ᱦᱩᱸ᱾ ᱟᱫᱚ ᱟᱞᱮ ᱥᱮᱫ ᱫᱚ ᱚᱱᱟ ᱡᱚᱠᱷᱚᱱᱮᱢ ᱧᱮᱞᱟ ᱜᱮᱫ ᱥᱚᱢᱚᱭ, ᱛᱚ ᱚᱱᱟ ᱫᱚ ᱦᱟᱸᱜ ᱟᱞᱮ ᱮᱫ ᱫᱚ ᱚᱱᱟ ᱜᱟᱹᱰᱤ ᱛᱮᱦᱚᱸ ᱠᱚ ᱜᱮᱫ ᱦᱚᱪᱚᱫᱟ ᱱᱮᱛᱟᱨᱤᱧ ᱧᱮᱞᱮᱫ ᱠᱚᱣᱟ᱾ ᱟᱨ ᱮᱭᱥᱮ ᱫᱚ ᱚᱱᱟ ᱜᱮᱫ ᱠᱟᱛᱮᱫ ᱜᱮ, ᱚᱱᱟ ᱜᱟᱹᱰᱤ ᱨᱮ ᱚᱱᱟ ᱛᱷᱨᱮᱥᱟᱨ ᱢᱮᱥᱤᱱ ᱨᱮᱠᱚ ᱵᱷᱚᱨᱟᱣ ᱜᱚᱫ ᱠᱟᱜ ᱠᱟᱱᱟ᱾ ᱟᱨ ᱦᱩᱲᱩ ᱱᱚᱛᱮ ᱩᱰᱩᱠᱚ ᱠᱟᱱᱟ᱾ ᱟᱫᱚ ᱦᱩᱲᱩ ᱠᱟᱛᱮ ᱚᱲᱟᱜ ᱠᱚ ᱟᱹᱜᱩᱭᱮᱫᱟ᱾ ᱟᱫᱚ ᱟᱯᱮ ᱥᱮᱫ ᱪᱮᱫ ᱞᱮᱠᱟ?
ᱟᱞᱮ ᱥᱮᱫ ᱦᱚᱸ ᱚᱱᱠᱟᱜᱮ, ᱜᱮᱫ ᱢᱮᱥᱤᱱ ᱦᱚᱸ ᱢᱮᱱᱟᱜᱼᱟ ᱟᱨ ᱢᱟᱸᱰᱟ ᱢᱮᱥᱤᱱ ᱦᱚᱸ ᱢᱮᱱᱟᱜᱼᱟᱺ
ᱟᱪᱪᱷᱟ ᱟᱹᱰᱤ ᱱᱟᱯᱟᱭ᱾ ᱟᱨ ᱱᱚᱣᱟ ᱦᱚᱸ ᱱᱤᱛᱚᱜ ᱧᱮᱞᱚᱜ ᱠᱟᱱᱟ ᱡᱮ, ᱚᱠᱚᱭ ᱠᱚᱨᱮ ᱜᱟᱹᱭ ᱰᱨᱟ ᱠᱟᱲᱟ ᱠᱚ ᱛᱟᱦᱮᱱ ᱠᱟᱱᱟ᱾ ᱩᱱᱠᱩ ᱫᱚ ᱚᱱᱟ ᱛᱮᱫᱚ ᱵᱟᱠᱚ ᱤᱭᱟᱹ ᱦᱚᱪᱚᱭᱟᱫᱟ᱾ ᱮᱱ ᱛᱮ ᱩᱱᱠᱩ ᱫᱚ ᱵᱩᱥᱩᱵ ᱡᱟᱹᱨᱩᱲ ᱟᱠᱚᱣᱟ, ᱟᱫᱚ ᱵᱩᱥᱩᱵ ᱡᱚᱠᱷᱚᱱ ᱚᱱᱟᱨᱮᱢ ᱚᱱᱟ ᱨᱮᱢ ᱤᱭᱟᱹᱭᱟ ᱜᱮᱫᱟᱢ, ᱛᱚ ᱚᱱᱟ ᱫᱚ ᱵᱩᱥᱩᱵ ᱫᱚ ᱵᱟᱢ ᱧᱟᱢ ᱫᱟᱲᱮᱭᱟᱜᱼᱟ ᱟᱢ ᱫᱚ᱾ ᱟᱫᱚ ᱚᱱᱟ ᱠᱚᱠᱷᱟᱱ ᱛᱮᱜᱮ ᱦᱟᱸᱜ ᱩᱱᱠᱩ ᱫᱚ ᱡᱮ ᱱᱚᱣᱟᱧ ᱧᱮᱞ ᱟᱠᱟᱫ ᱠᱚᱣᱟ᱾ ᱟᱫᱚ ᱚᱱᱟᱛᱮ ᱩᱱᱠᱩ ᱡᱟᱹᱥᱛᱤ ᱚᱱᱟ ᱤᱭᱟᱹ ᱜᱮᱠᱚ ᱤᱭᱟᱹ ᱵᱟᱲᱟᱭᱮᱫᱟ᱾ ᱚᱱᱟ ᱟᱹᱴᱤ ᱫᱟᱠᱚ ᱟᱹᱴᱤ ᱠᱟᱛᱮᱫ ᱠᱚ ᱫᱟᱞ ᱮᱫᱟ ᱟᱨ ᱫᱟᱞ ᱠᱟᱛᱮᱫ ᱚᱱᱟ ᱫᱚ ᱵᱩᱥᱩᱵ ᱠᱚ ᱡᱚᱜᱟᱣ ᱠᱟᱜ ᱠᱟᱱᱟ᱾ ᱟᱫᱚ ᱟᱯᱮᱥᱮᱫ ᱚᱱᱠᱟ ᱵᱩᱥᱩ ᱠᱚ ᱡᱚᱜᱟᱭ ᱜᱮᱭᱟ ᱥᱮ ᱵᱟᱝ?
ᱟᱞᱮ ᱥᱮᱫ ᱫᱚ ᱵᱩᱥᱩᱵ ᱫᱚ ᱚᱱᱠᱟ ᱵᱟᱠᱚ ᱡᱚᱜᱟᱣ ᱜᱮᱭᱟ, ᱚᱠᱚᱭ ᱠᱚᱠᱚ ᱢᱟᱸᱰᱟᱭᱟ᱾ ᱰᱟᱝᱨᱟ ᱛᱮᱠᱚ ᱢᱟᱰᱟᱭᱟ, ᱩᱱᱠᱩ ᱠᱚᱫᱚ ᱠᱚ ᱡᱚᱜᱟᱣ ᱜᱮᱭᱟ᱾ ᱟᱨ ᱴᱤᱠᱴᱟᱨ ᱛᱮᱠᱚ ᱢᱟᱰᱟᱭ ᱨᱮᱦᱚᱸ ᱠᱚ ᱡᱚᱜᱟᱣ ᱜᱮᱭᱟ ᱠᱚ᱾ ᱟᱫᱚ᱾ ᱚᱱᱟ ᱠᱚᱜᱮ ᱜᱮ ᱵᱩᱥᱩᱵ ᱫᱚᱠᱚ ᱡᱚᱜᱟᱣᱼᱟ ᱾ᱚᱱᱠᱟ ᱜᱮᱫ ᱴᱤᱡ ᱫᱟᱞ ᱫᱚ ᱵᱟᱝ, ᱫᱟᱞ ᱠᱷᱟᱱ ᱢᱟ ᱟᱭᱢᱟ ᱰᱷᱮ ᱟᱹᱰᱤ ᱰᱷᱮᱨ ᱦᱩᱭ ᱟᱭ ᱫᱚᱦᱚᱭᱟ ᱠᱚ ᱮᱱᱛᱮᱫ ᱟᱫᱚ ᱚᱱᱟᱛᱮ᱾ ᱠᱷᱟᱹᱞᱤ ᱤᱭᱟᱹ ᱜᱮ᱾ ᱦᱳᱭ᱾
ᱠᱟᱛᱷᱟ ᱠᱟᱱ ᱜᱮᱭᱟᱹ᱾
ᱦᱮᱸ᱾
ᱟᱫᱚ ᱚᱱᱟ ᱦᱚᱸ ᱟᱹᱰᱤ ᱡᱟᱹᱥᱛᱤ ᱧᱮᱞ ᱟᱠᱟᱱᱟ ᱡᱮ, ᱠᱷᱟᱹᱞᱤ ᱠᱚ ᱤᱭᱟᱹᱭᱟ᱾ ᱤᱭᱟᱹ ᱢᱮᱱ ᱠᱟᱛᱮᱫ ᱫᱚ ᱠᱷᱟᱹᱞᱤ ᱚᱱᱟ ᱜᱟᱹᱰᱤ ᱨᱮᱠᱚ ᱵᱷᱚᱨᱟᱣ ᱜᱚᱫ ᱠᱟᱜᱼᱟ᱾ ᱥᱤᱫᱦᱟ ᱚᱱᱟ ᱜᱟᱹᱰᱤ ᱠᱷᱚᱡ ᱫᱚ ᱦᱩᱲᱳ ᱜᱮ ᱩᱰᱩᱠᱚᱜᱼᱟ, ᱟᱫᱚ ᱚᱲᱟᱜ ᱫᱟᱱᱟ ᱢᱚᱛᱚ ᱤᱫᱤ ᱡᱚᱱᱟᱜ ᱢᱮ ᱦᱮᱸ᱾ ᱟᱫᱚ ᱚᱱᱠᱟᱱᱟᱜ ᱜᱟᱹᱰᱤ ᱦᱚᱸ ᱱᱮᱛᱟᱨ ᱦᱤᱡᱩᱜ ᱠᱟᱱᱟ, ᱟᱨ ᱱᱮᱛᱟᱨ ᱟᱭᱢᱟ ᱞᱮᱠᱟᱱᱟᱜ ᱚᱱᱠᱟ ᱜᱟᱹᱰᱤ ᱧᱮᱞ ᱟᱠᱟᱱᱟ᱾ ᱵᱟᱹᱭᱦᱟᱹᱲ ᱠᱚᱨᱮ ᱡᱮ ᱟᱢ ᱠᱟᱹᱢᱤ ᱟᱥᱟᱱ ᱜᱚᱫ ᱠᱟᱛᱟᱢᱟ᱾ ᱵᱚᱞᱮ ᱱᱮᱛᱟᱨ ᱚᱱᱠᱟ ᱦᱚᱸ ᱵᱟᱝᱫᱚᱧ ᱱᱤᱛᱚᱜ ᱡᱮ ᱦᱳᱲᱩ ᱨᱚᱦᱚᱭ ᱢᱮᱥᱤᱱ ᱦᱚᱸ ᱯᱟᱥᱮᱡ ᱢᱮᱱᱟᱜᱼᱟ᱾ ᱟᱢ ᱧᱮᱞ ᱵᱟᱲᱟ ᱟᱠᱟᱜᱼᱟ ᱦᱳᱲᱩ ᱨᱚᱦᱚᱭ ᱢᱮᱥᱤᱱ ᱠᱚ?
ᱢᱮᱱᱟᱜᱼᱟ᱾ ᱢᱳᱵᱟᱭᱤᱞ ᱠᱚᱨᱮᱜᱤᱧ ᱧᱮᱞ ᱵᱟᱲᱟ ᱟᱠᱟᱜ ᱵᱚᱞᱮ ᱨᱤᱭᱮᱞ ᱨᱮᱫᱚ ᱵᱟᱝ᱾
ᱦᱮᱸ᱾ ᱤᱧ ᱦᱚᱸ ᱚᱱᱟ ᱫᱩᱧ ᱵᱟᱲᱟᱭ ᱜᱮᱭᱟ ᱡᱮ, ᱨᱩ ᱦᱩᱲᱩ ᱨᱚᱦᱚᱭ ᱢᱮᱥᱤᱱ ᱠᱚ ᱢᱮᱱᱟᱜᱼᱟ, ᱟᱫᱚ ᱦᱩᱲᱩ ᱨᱚᱦᱚᱭ ᱢᱮᱥᱤᱱ ᱦᱩᱲᱩ ᱜᱮᱫ ᱢᱮᱥᱤᱱ ᱟᱨ ᱡᱚᱛᱚ ᱠᱚᱢᱟ ᱢᱮᱥᱤᱱ ᱛᱮᱜᱮ ᱪᱟᱞᱟᱜ ᱠᱟᱱᱟ᱾ ᱟᱵᱚᱣᱟᱜ ᱚᱠᱟᱢ ᱢᱮᱱᱮᱫ ᱠᱟᱱᱟ, ᱠᱟᱹᱢᱤ ᱠᱚ ᱚᱱᱟ ᱵᱟᱹᱭ ᱵᱟᱹᱭᱛᱮ ᱢᱮᱱ ᱠᱮᱭᱟ ᱠᱚᱢ ᱪᱟᱵᱟᱜ ᱠᱟᱱᱟ᱾
ᱦᱳᱭ ᱦᱳᱭ, ᱠᱚᱢ ᱪᱟᱵᱟᱜ ᱠᱟᱱᱟ ᱦᱳᱭ᱾
ᱦᱮᱸ᱾
ᱦᱩᱸᱻ᱾
ᱟᱫᱚ ᱚᱝᱠᱟ ᱠᱟᱱ ᱜᱮᱭᱟ ᱡᱟᱜᱟ ᱡᱟᱜᱟ ᱛᱮ ᱥᱮ ᱢᱮᱱ ᱠᱮᱭᱟ ᱵᱚᱞᱮ ᱟᱨ ᱚᱱᱟ ᱟᱯᱮ ᱥᱮᱡ ᱚᱱᱟ ᱤᱭᱟᱹ ᱠᱩᱠᱩ ᱪᱟᱥ ᱵᱟᱲᱟᱭᱟ ᱥᱮ ᱵᱟᱝ? ᱡᱮᱭᱥᱮᱹ ᱦᱩᱭᱱᱟ ᱟᱞᱮ ᱥᱮᱫ ᱫᱚ ᱠᱟᱨᱞᱟ ᱯᱟᱴᱟᱹ ᱯᱟᱹᱴᱟᱹᱞ ᱫᱚ ᱵᱟᱝ ᱠᱟᱨᱞᱟ ᱡᱟᱹᱥᱛᱤ ᱫᱚ ᱦᱟᱸᱜ ᱯᱷᱤᱨ ᱚᱱᱟ ᱠᱟᱠᱨᱳᱞ ᱠᱩ᱾
ᱦᱮᱸ ᱠᱟᱨᱞᱟ, ᱠᱚᱸᱰᱷᱟ, ᱦᱚᱛᱚᱫ, ᱛᱟᱦᱮᱨ᱾ ᱛᱟᱦ ᱮᱠᱫᱚᱢ ᱪᱟᱥ ᱪᱟᱥ ᱾
ᱦᱩᱸ᱾
ᱪᱟᱥ ᱜᱮᱭᱟ ᱠᱚ, ᱪᱟᱥ ᱟᱠᱚ ᱜᱷᱟᱸᱜᱽᱨᱟ, ᱠᱟᱹᱠᱨᱟᱹᱞ
ᱦᱩᱸ᱾
ᱠᱟᱨᱞᱟ ᱯᱚᱴᱚᱞ ᱟᱨᱦᱚᱸ ᱤᱭᱟᱹ ᱛᱟᱦᱮᱨ
ᱦᱩᱸ᱾
ᱵᱤᱞᱟᱹᱛᱤ ᱾
ᱩᱸᱦ᱾
ᱚᱱᱟ ᱠᱩ ᱡᱚᱛᱚ ᱠᱚ ᱪᱟᱥ ᱜᱮᱭᱟ ᱠᱚ, ᱟᱫᱚ ᱥᱚᱢᱚᱭ ᱥᱤᱡᱮᱱ ᱨᱮᱭᱟᱜ ᱠᱟᱱᱟ ᱟᱨ ᱛᱚᱨ ᱢᱩᱞᱟᱹ ᱠᱩ ᱪᱮᱫ ᱠᱩ ᱦᱚᱛᱚᱫ, ᱢᱟᱞᱦᱟᱱ ᱦᱩᱸ᱾
ᱟᱪᱪᱷᱟ ᱟᱹᱰᱤ ᱱᱟᱯᱟᱭ᱾ ᱟᱫᱚ ᱪᱟᱥ ᱵᱟᱥ ᱦᱚᱲ ᱠᱟᱱᱟ ᱵᱚᱱ ᱟᱨ ᱡᱚᱠᱷᱚᱱ ᱪᱟᱥ ᱵᱟᱥ ᱨᱮᱭᱟᱜ ᱱᱤᱭᱚᱢ ᱫᱷᱚᱨᱚᱢ ᱵᱟᱢ ᱵᱟᱲᱟᱭᱟ ᱛᱚ ᱟᱫᱚ ᱢᱩᱥᱠᱤᱞ ᱧᱚᱜ ᱜᱮᱭᱟ᱾
ᱚᱱᱟᱛᱮ ᱤᱧᱦᱚᱸ ᱟᱹᱰᱤ ᱡᱟᱹᱥᱛᱤ ᱥᱤᱧ ᱢᱮᱱ ᱠᱮᱭᱟ ᱵᱚᱞᱮ ᱡᱚᱛᱚ ᱞᱮᱠᱟᱱᱟᱜ ᱪᱟᱥᱵᱟᱥ ᱨᱮᱭᱟᱜ ᱚᱠᱟ ᱞᱮᱠᱟ ᱠᱚ ᱪᱟᱥᱟ ᱱᱚᱣᱟ ᱚᱠᱟ ᱞᱮᱠᱟ ᱦᱟᱱᱟ ᱠᱚ ᱪᱟᱥᱼᱟ ᱛᱚᱧ ᱵᱟᱲᱟᱭ ᱜᱮᱭᱟ ᱤᱱᱟᱹᱜ ᱜᱟᱱ ᱫᱚ᱾ ᱟᱫᱚ ᱟᱢ ᱚᱝᱠᱟᱢ ᱪᱟᱥ ᱵᱟᱲᱟ ᱟᱠᱟᱫ ᱛᱟᱞᱟᱝᱟ ᱥᱮ ᱵᱟᱝ ᱡᱟᱦᱟᱱᱟᱜ?
ᱮᱸ ᱚᱱᱠᱟ ᱫᱚ ᱵᱟᱹᱧ ᱪᱟᱥ ᱵᱟᱲᱟᱣ ᱟᱠᱟᱜᱼᱟ, ᱩᱱᱟᱹᱜ ᱜᱟᱱ ᱱᱤᱜᱼᱤ ᱱᱤᱝᱠᱟ ᱠᱚᱜᱮ ᱱᱤᱭᱟᱹ ᱠᱚᱜᱮ ᱪᱟᱥ ᱵᱟᱲᱟ ᱢᱟ ᱦᱩᱭ ᱠᱟᱱᱟ, ᱵᱟᱠᱤ ᱢᱟ ᱱᱟᱣᱟᱱᱟᱜ ᱠᱚᱫᱚ ᱵᱟᱧ ᱪᱟᱥ ᱠᱟᱫᱟ᱾
ᱵᱚᱞᱮ ᱱᱤᱭᱟᱹ ᱜᱮ ᱡᱟ ᱢᱮᱱᱠᱮᱜ ᱚᱱᱟ ᱚᱱᱟ ᱠᱚᱜᱮ ᱦᱟᱸᱜ ᱪᱟᱥ ᱵᱟᱲᱟ ᱫᱚ ᱦᱳᱭ ᱵᱟᱲᱟᱣ ᱟᱠᱟᱱᱟ᱾ ᱤᱱᱟᱹ ᱵᱟᱫᱽ ᱱᱚᱶᱟᱱᱟᱜ ᱚᱱᱟ ᱠᱚᱫᱚ ᱦᱟᱸᱜ ᱵᱟᱝ᱾ ᱟᱫᱚ ᱤᱧ ᱡᱚᱠᱷᱚᱱᱤᱧ ᱞᱟᱹᱭᱟᱢ ᱛᱟᱞᱟᱝ ᱦᱟᱸᱜ, ᱤᱧᱫᱚ ᱟᱭᱢᱟ ᱰᱷᱮᱨᱤᱧ ᱪᱤᱠᱟ ᱞᱮᱜᱟᱣ ᱠᱟᱜᱼᱟ᱾ ᱢᱮᱱ ᱠᱮᱭᱟᱢ ᱦᱩᱲᱩᱻ ᱦᱩᱲᱩ ᱫᱚᱢ ᱢᱮᱱ ᱠᱮᱭᱟ ᱡᱚᱛᱚᱧ ᱵᱟᱲᱟᱭᱟ ᱦᱩᱲᱩ ᱨᱮᱭᱟᱜ ᱫᱚ, ᱢᱮᱱ ᱠᱟᱛᱮ ᱫᱚ ᱚᱱᱟ ᱟᱯᱷᱚᱨ ᱦᱚᱸ ᱯᱷᱤᱨ ᱜᱟᱹᱪᱷᱤ ᱛᱩᱫ ᱦᱚᱸ᱾ ᱛᱮ ᱟᱞᱮ ᱥᱮᱫ ᱫᱚ ᱠᱩᱲᱤ ᱦᱚᱲ ᱦᱚᱸ ᱠᱚᱲᱟ ᱦᱚᱲ ᱦᱚᱸ ᱵᱟᱱᱟ ᱦᱚᱲ ᱠᱚ ᱛᱩᱫᱟ, ᱟᱫᱚᱢ ᱟᱫᱚᱢ ᱡᱟᱭᱜᱟ ᱨᱮ ᱧᱮᱞ ᱠᱟᱱᱟ ᱡᱮ ᱠᱩᱲᱤ ᱦᱚᱲ ᱢᱚᱛᱚᱡ ᱜᱮᱠᱚ ᱛᱩᱫᱟ, ᱯᱷᱤᱨ ᱚᱝᱠᱟ ᱫᱚ ᱵᱟᱝ ᱠᱟᱱᱟ ᱟᱞᱮ ᱥᱮᱫ ᱨᱮᱫᱚ᱾ ᱠᱚᱲᱟ ᱦᱚᱲ ᱠᱟᱱᱟᱢ ᱠᱩᱲᱤ ᱦᱚᱲ ᱠᱟᱱᱟᱢ᱾ ᱟᱨ ᱡᱚᱛᱚ ᱦᱚᱲᱜᱮ ᱛᱩᱫ ᱟᱠᱩ, ᱟᱫᱚ ᱤᱱᱟᱹ ᱵᱟᱫ ᱫᱚ ᱦᱟᱸᱜ ᱨᱚᱦᱚᱭ ᱦᱚᱸ ᱡᱚᱛᱚ ᱡᱚᱛᱚ ᱦᱚᱲ ᱜᱮᱠᱚ ᱨᱚᱦᱚᱭᱟ, ᱚᱱᱟ ᱫᱚ ᱵᱟᱝ ᱠᱟᱱᱟ ᱠᱩᱲᱤ ᱦᱚᱲ ᱢᱚᱛᱮᱡ ᱠᱚ ᱨᱚᱦᱚᱭᱟ ᱵᱚᱞᱮ ᱩᱱᱠᱩᱣᱟᱜ ᱠᱟᱹᱢᱤ ᱠᱟᱱᱟ ᱢᱮᱱᱛᱮ᱾ ᱛᱚ ᱚᱝᱠᱟ ᱦᱚᱸ ᱵᱟᱝ ᱠᱟᱱᱟ ᱵᱚᱞᱮ, ᱠᱩᱲᱤ ᱦᱚᱲ ᱦᱚᱸᱠᱚ ᱨᱚᱦᱚᱭᱟ ᱠᱚᱲᱟ ᱦᱚᱲ ᱦᱚᱸᱠᱚ ᱨᱚᱦᱚᱭ ᱜᱮᱭᱟ ᱟᱨ ᱜᱮᱫ ᱥᱚᱢᱚᱭ ᱦᱚᱸ ᱡᱚᱛᱚ ᱦᱚᱲ ᱜᱮ ᱠᱩᱲᱤ ᱦᱚᱲ ᱦᱚᱸ ᱟᱨ ᱠᱚᱲᱟ ᱦᱚᱲ ᱦᱚᱸ ᱥᱮ ᱫᱟᱞ ᱥᱚᱢᱚᱭ ᱦᱚᱸ ᱛᱚ ᱚᱱᱟ ᱠᱟᱹᱢᱤ ᱡᱤᱱᱤᱥ ᱚᱱᱟ ᱫᱚ ᱵᱷᱮᱫ ᱵᱷᱟᱣ ᱥᱮᱢ ᱢᱮᱱ ᱠᱮᱭᱟ ᱵᱚᱞᱮ ᱚᱱᱟ ᱡᱟᱦᱟᱱᱟᱜ ᱵᱟᱝ ᱠᱟᱱᱟ ᱡᱮ ᱦᱟᱹᱱᱤ ᱢᱚᱛᱚᱡ ᱜᱮ ᱱᱚᱣᱟ ᱫᱚ ᱱᱩ ᱛᱮ ᱩᱝᱠᱩᱣᱟᱜ ᱫᱚ ᱵᱟᱝ ᱠᱟᱱᱟ, ᱦᱩᱸᱻ᱾ ᱛᱷᱚ ᱟᱭᱢᱟ ᱟᱭᱢᱟ ᱡᱟᱭᱜᱟ ᱨᱮ ᱱᱚᱣᱟ ᱢᱟ ᱧᱮᱞ ᱟᱠᱟᱱᱟ ᱡᱮ ᱜᱟᱨᱡᱮᱱ ᱠᱚ ᱥᱮᱢ ᱢᱮᱱ ᱠᱮᱭᱟ ᱩᱱᱠᱩ ᱵᱟᱠᱩ ᱠᱟᱹᱢᱤ ᱩᱪᱩᱭᱮᱫ ᱠᱚᱣᱟ ᱱᱮᱛᱟᱨ᱾ ᱟᱫᱚ ᱟᱢ ᱚᱱᱟ ᱵᱟᱵᱚᱫ ᱛᱮ ᱦᱟᱸᱜ ᱪᱮᱫ ᱠᱚᱢ ᱢᱮᱱ ᱦᱚᱪᱚᱭᱮᱫ ᱠᱟᱱ ᱛᱟᱞᱟᱝᱟ? ᱡᱮ ᱠᱩᱲᱤ ᱜᱤᱫᱽᱨᱟᱹ ᱠᱚ ᱠᱩᱲᱱᱤᱜ ᱠᱟᱱᱟ ᱥᱮ ᱵᱟᱠᱚ ᱠᱩᱲᱱᱤᱜ ᱠᱟᱱᱟ?
ᱮᱠᱪᱩᱭᱮᱞᱤ ᱫᱚ ᱤᱧ ᱫᱚ ᱱᱚᱝᱠᱟᱧ ᱢᱮᱱ ᱠᱮᱭᱟᱹᱧ ᱡᱮ ᱚᱲᱟᱜ ᱨᱮ ᱛᱟᱦᱮᱱ ᱱᱮᱛᱟᱨ ᱢᱟ ᱡᱚᱛᱚ ᱦᱚᱲ ᱜᱮᱢᱟᱠᱚ ᱤᱥᱠᱩᱞ ᱠᱩ ᱪᱟᱞᱟᱜ ᱠᱟᱱᱟ ᱥᱮ᱾ ᱟᱫᱚ ᱚᱱᱟᱛᱤᱧ ᱢᱮᱱᱟ ᱛᱤᱱ ᱥᱩᱢᱳᱭ ᱤᱥᱠᱩᱞ ᱪᱷᱩᱴᱤ ᱠᱟᱛᱮᱫ ᱥᱮ ᱚᱲᱟᱜ ᱨᱮ ᱛᱟᱦᱮᱱ ᱥᱚᱢᱚᱭ ᱨᱮᱭᱟᱜ ᱚᱠᱛᱚ ᱩᱱ ᱥᱚᱢᱚᱭ ᱫᱚ ᱚᱲᱟᱜ ᱨᱮᱱ ᱜᱤᱫᱽᱨᱟᱹ ᱫᱚ ᱠᱟᱹᱢᱤ ᱞᱮᱠᱷᱟᱱ ᱜᱮ ᱫᱚᱨᱠᱟᱨ। ᱪᱮᱫᱟᱜ ᱥᱮ ᱟᱵᱩ ᱫᱚ ᱵᱟᱰᱟᱭ ᱜᱮᱭᱟᱵᱚᱱ ᱡᱮ ᱟᱵᱚ ᱫᱚ ᱠᱟᱹᱢᱤ ᱠᱟᱛᱮᱫ ᱟᱹᱥᱩᱞᱚᱜ ᱦᱚᱲ ᱠᱟᱱᱟᱵᱚᱱ। ᱚᱞᱚᱜ ᱯᱟᱲᱦᱟᱜ ᱪᱮᱫ ᱦᱚᱸ ᱫᱚ ᱢᱟᱨᱟᱝ ᱠᱟᱛᱷᱟ ᱠᱟᱱ ᱜᱮᱭᱟᱼᱼ ᱟᱫᱚ ᱮᱱᱦᱚᱸ ᱚᱱᱟ ᱥᱟᱶ ᱥᱟᱶᱛᱮ ᱠᱟᱹᱢᱤ ᱠᱚᱦᱚᱸ ᱥᱮᱸᱲᱟ ᱠᱟᱜ ᱡᱟᱹᱨᱩᱲᱟ ᱟᱨ ᱡᱩᱫᱤ ᱛᱤᱦᱤᱧ ᱵᱟᱵᱩᱱ ᱠᱟᱹᱢᱤᱭᱟ ᱛᱟᱞᱦᱮ ᱠᱩᱲᱤ ᱦᱚᱲ ᱡᱟᱶᱟᱭ ᱚᱲᱟᱜ ᱠᱚᱨᱮ ᱪᱤᱠᱟ ᱠᱚ ᱠᱟᱹᱢᱤᱭᱟ ᱦᱳᱭ ᱥᱮ ᱪᱤᱠᱟ ᱠᱚ ᱠᱟᱹᱢᱤ ᱪᱟᱹᱠᱨᱤ ᱱᱚᱠᱨᱤ ᱢᱟ ᱦᱳᱭᱛᱚ ᱵᱟᱝ ᱧᱟᱢᱚᱜᱼᱟ ᱟᱫᱚ ᱠᱟᱹᱢᱤ ᱦᱚᱸ ᱡᱩᱫᱤ ᱵᱟᱝ ᱵᱟᱲᱟᱭ ᱠᱷᱟᱡ ᱪᱮᱫ ᱦᱩᱭᱩᱜᱼᱟ ᱟᱫᱚ ᱚᱱᱟᱛᱮ ᱤᱧ ᱫᱩᱧ ᱢᱮᱱᱟᱹᱧ ᱡᱮ ᱠᱩᱲᱤ ᱦᱚᱲ ᱠᱚᱲᱟ ᱦᱚᱲ ᱡᱚᱛᱚ ᱦᱚᱲ ᱜᱮ ᱥᱚᱢᱚᱭ ᱛᱟᱦᱮᱱ ᱠᱷᱟᱱ ᱫᱚ ᱚᱠᱛᱚ ᱛᱟᱦᱮᱱ ᱛᱮᱫᱚ ᱠᱟᱹᱢᱤ ᱜᱮ ᱡᱟᱹᱨᱩᱲᱟ।
ᱦᱩᱸᱻ
ᱟᱨ ᱥᱮ ᱟᱢ ᱟᱨ ᱥᱮ ᱟᱢ ᱪᱮᱫ ᱮᱢ ᱢᱮᱱᱫᱟ?
ᱦᱮᱸ ᱟᱹᱰᱤ ᱱᱟᱯᱟᱭ ᱥᱮ ᱟᱹᱰᱤ ᱡᱚᱛᱷᱟᱹᱛ ᱠᱟᱛᱷᱟᱢ ᱨᱚᱲ ᱠᱮᱫᱼᱟ ᱟᱨ ᱟᱹᱰᱤ ᱱᱟᱯᱟᱭᱤᱧ ᱵᱩᱡ ᱵᱩᱡᱷᱟᱹᱣ ᱠᱮᱫᱟ ᱡᱮ ᱡᱟᱦᱟᱱᱟᱜ ᱜᱮ ᱥᱚᱢᱚᱭ ᱛᱟᱦᱮᱱ ᱨᱮᱜᱮ ᱠᱟᱹᱢᱤ ᱡᱟᱹᱨᱩᱲᱟ ᱟᱨ ᱛᱟᱭᱢ ᱛᱮ ᱡᱚᱠᱷᱚᱱ ᱵᱟᱢ ᱠᱟᱹᱼᱼ ᱠᱟᱹᱢᱤᱭᱟ ᱛᱚ ᱵᱟᱢ ᱪᱮᱫᱟ ᱟᱨ ᱱᱚᱣᱟ ᱫᱚ ᱮᱢ ᱢᱮᱱ ᱟᱠᱟᱫᱟ ᱡᱟᱦᱟᱱᱟᱜ ᱜᱮ ᱪᱮᱫ ᱠᱷᱟᱡ ᱫᱚ ᱟᱹᱰᱤ ᱞᱟᱠᱛᱤ ᱜᱮᱭᱟ ᱤᱧᱫᱚ ᱵᱟᱹᱧ ᱢᱮᱱᱫᱟ ᱟᱞᱚᱢ ᱪᱮᱫᱟᱜᱴ ᱵᱚᱞᱮ ᱤᱧ ᱡᱚᱠᱷᱚᱱᱤᱧ ᱞᱟᱹᱭ ᱟᱢᱟ ᱡᱮ ᱤᱧᱟᱹᱜ ᱜᱤ ᱤᱧ ᱫᱚ ᱚᱱᱟ ᱜᱟᱹᱰᱤ ᱪᱟᱞᱟᱣ ᱵᱚᱞᱮ ᱪᱟᱨ ᱪᱟᱠᱟ ᱪᱟᱞᱟᱣ ᱫᱚ ᱵᱟᱹᱧ ᱵᱟᱲᱟᱭ ᱠᱟᱱ ᱛᱟᱦᱮᱱᱟ ᱟᱥᱚᱞᱮ ᱞᱟᱹᱴᱩ ᱜᱟᱹᱰᱤ ᱪᱟᱞᱟᱜ ᱫᱚ ᱵᱟᱹᱧ ᱵᱟᱲᱟᱭ ᱠᱟᱱ ᱛᱟᱦᱮᱱᱟ ᱚᱱᱟᱫᱚ ᱪᱮᱫ ᱵᱟᱲᱟ ᱦᱩᱭᱱᱟ ᱟᱫᱚ ᱚᱱᱟ ᱫᱚ ᱪᱮᱫ ᱠᱟ ᱫᱚ ᱟᱹᱰᱤ ᱱᱟᱯᱟᱭ ᱵᱩᱡᱷᱟᱹᱜ-ᱟ ᱵᱚᱞᱮ ᱵᱷᱟᱞᱮ ᱜᱮ ᱮᱢᱟᱨᱡᱮᱱᱥᱤ ᱠᱚᱨᱮ ᱚᱱᱠᱟᱢ ᱯᱟᱲᱟᱣᱱᱟ ᱡᱮ ᱚᱠᱚᱭ ᱦᱚᱸ ᱵᱟᱹᱱᱩᱜ ᱠᱚᱣᱟ ᱰᱟᱭᱵᱷᱟᱨ ᱟᱨ ᱟᱢᱜᱮ ᱪᱟᱞᱟᱣ ᱦᱩᱭᱩᱜ ᱛᱟᱢᱟ ᱵᱟᱹᱭ ᱵᱟᱹᱭ ᱛᱮᱢ ᱟᱹᱜᱩ ᱫᱟᱲᱮᱭᱟᱜᱼᱟ ᱵᱟᱹᱧ ᱢᱮᱱᱫᱟ ᱯᱩᱨᱟᱹ ᱤᱥᱯᱤᱰ ᱟᱜᱩᱭ ᱢᱮ ᱵᱚᱞᱮ ᱵᱟᱹᱭ ᱵᱟᱹᱭ ᱛᱚᱢ ᱟᱹᱜᱩ ᱫᱟᱲᱮᱭᱟᱜ-ᱟ ᱛᱚ ᱚᱱᱟᱛᱤᱧ ᱢᱮᱱᱟ ᱡᱚᱛᱚᱣᱟᱜ ᱜᱮ ᱪᱮᱫ ᱠᱟᱭᱟ ᱟᱹᱰᱤ ᱜᱟᱱ ᱜᱮ ᱥᱚᱢᱚᱭ ᱢᱟ ᱦᱩᱭᱮᱱ ᱛᱟᱞᱟᱝᱟ ᱫᱚᱲᱦᱟ ᱨᱮᱫᱚ ᱟᱢ ᱠᱚᱞᱟ ᱥᱮ ᱤᱧ ᱠᱚᱞ ᱛᱟᱞᱟᱝ-ᱟ ᱚᱠᱚᱭ ᱞᱟᱦᱟ ᱠᱚᱞᱟ ᱚᱱᱟ ᱞᱟᱦᱟ ᱞᱟᱹᱭ ᱛᱟᱞᱟᱝ ᱢᱮᱥᱮ
ᱢᱟᱥᱮ ᱟᱢᱜᱮ ᱠᱚᱞ ᱢᱮ
ᱟᱪᱪᱷᱟ ᱢᱟ ᱟᱪᱪᱷᱟᱧ ᱠᱚᱞ ᱠᱟᱜ ᱞᱮᱜᱮ ᱱᱤᱭᱟᱹ ᱫᱚ ᱟᱪᱪᱷᱟ ᱦᱮᱸ ᱦᱮᱸ ᱢᱟ ᱴᱷᱤᱠ ᱜᱮᱭᱟ ᱮᱯ ᱨᱮᱜᱮ ᱛᱟᱦᱮᱱ ᱛᱟᱞᱟᱝ ᱢᱮ ᱦᱮᱸ
ᱦᱮᱸ ᱴᱷᱤᱠ ᱜᱮᱭᱟ ᱴᱷᱤᱠ ᱜᱮᱭᱟ ᱴᱷᱤᱠ
ᱴᱷᱤᱠ ᱴᱷᱤᱠ ᱟᱨᱦᱚ ᱚᱱᱠᱟ ᱜᱮᱞᱟᱝ ᱜᱚᱞᱯᱚᱼᱼ